ᱦᱮᱞᱳ᱾
ᱦᱩᱸ ᱨᱚᱲ ᱵᱮᱱ ᱞᱟᱦᱟᱥᱮᱱ ᱦᱮᱸ ᱟᱸᱡᱚᱢᱮᱫᱼᱟ ᱞᱤᱧ᱾ ᱟᱸᱡᱚᱢ ᱢᱮᱜᱼᱟ ᱵᱤᱱ, ᱦᱩᱸ
ᱦᱩᱸ ᱟᱸᱡᱚᱢᱚᱜ ᱠᱟᱱᱟ᱾
ᱵᱟᱞᱤᱧ ᱵᱩᱡ ᱞᱮᱫᱼᱟ᱾
ᱪᱮᱫ ᱯᱮ ᱪᱤᱠᱟᱹᱭᱮᱫᱼᱟ, ᱪᱮᱫ ᱯᱮ ᱪᱤᱠᱟᱹᱭᱮᱫᱼᱟ ᱟᱸᱡᱚᱢᱚᱜ ᱠᱟᱱᱟ ᱥᱮ ᱵᱟᱝ ᱨᱚᱲ᱾
ᱦᱳᱭᱥᱮ ᱟᱸᱡᱚᱢᱚᱜ ᱠᱟᱱᱟ᱾
ᱦᱩᱸ ᱪᱮᱫ ᱯᱮ ᱪᱤᱠᱟᱹᱭᱮᱫᱼᱟ?
ᱫᱩᱲᱩᱵ ᱵᱟᱲᱟ ᱫᱩᱲᱩᱵ ᱵᱟᱲᱟ ᱠᱟᱱᱟᱞᱮ᱾
ᱚᱸᱰᱮ ᱟᱢ ᱡᱟᱦᱟᱸ ᱨᱮ ᱦᱮᱱᱟᱜ ᱢᱮᱭᱟ ᱚᱸᱰᱮ ᱫᱚ ᱱᱮᱴᱳᱣᱟᱨᱠ ᱰᱤᱥᱴᱟᱵ ᱫᱟᱭ᱾
ᱦᱩᱸ ᱛᱟᱦᱞᱮ ᱫᱤᱨᱤ ᱫᱚ ᱦᱩᱭᱩᱜᱼᱟ ᱠᱟᱴᱤᱡ
ᱦᱳᱭ ᱡᱟᱦᱟᱸ ᱴᱷᱮᱡ ᱱᱮᱴᱚᱣᱟᱨᱠ ᱧᱟᱢᱚᱜᱼᱟ ᱚᱸᱰᱮ ᱪᱟᱞᱟᱣ ᱞᱮᱱᱠᱷᱟᱱ ᱱᱟᱯᱟᱭ ᱠᱚᱜᱼᱟ᱾
ᱱᱮᱴᱣᱟᱨᱠ ᱫᱚ ᱱᱚᱰᱮ ᱫᱚ ᱮᱵᱮᱞᱮᱵᱮᱞ ᱜᱮᱭᱟ ᱥᱮ ᱱᱤᱛᱚᱜ ᱚᱱᱟ ᱱᱚᱣᱟ ᱨᱮ ᱠᱮᱵᱤᱠᱥ ᱠᱚᱢᱮ ᱚᱨᱮᱜᱼᱟ ᱥᱮ ᱚᱱ ᱚᱱᱟᱛᱮ ᱠᱟᱹᱴᱤᱡ
ᱦᱳᱭ ᱱᱤᱛᱳᱜ ᱴᱷᱤᱠ ᱜᱮ ᱟᱸᱡᱚᱢᱚᱜ ᱠᱟᱱ ᱛᱟᱵᱤᱱᱟ᱾
ᱛᱚᱵᱮ ᱫᱟᱠᱟ ᱠᱚᱫᱚ ᱡᱚᱢ ᱦᱩᱭᱱᱟ ᱥᱮ ᱵᱟᱝᱟ?
ᱦᱚᱸ ᱫᱟᱠᱟ ᱠᱚᱫᱚ ᱱᱟᱸᱜ ᱡᱚᱢ ᱵᱟᱲᱟ ᱫᱚ ᱦᱩᱭᱮᱱᱟ᱾ ᱟᱨ ᱟᱹᱵᱤᱱ ᱫᱚ ᱡᱚᱢ ᱵᱟᱲᱟ ᱠᱮᱜᱼᱟ ᱵᱤᱱ ᱥᱮ ᱵᱟᱝ?
ᱦᱳᱭ ᱟᱞᱮ ᱫᱚ ᱛᱮᱦᱮᱧ ᱫᱚ ᱵᱤᱨᱭᱟᱱᱤ ᱞᱮ ᱟᱹᱜᱩ ᱞᱮᱫ ᱛᱟᱦᱮᱸᱫ ᱟᱫᱚ ᱚᱱᱟᱜᱮ ᱡᱚᱢ ᱦᱩᱭ ᱟᱠᱟᱱᱟ᱾
ᱚᱻ ᱚᱲᱟᱜ ᱨᱮᱭᱟᱜ ᱵᱮᱱᱟᱣᱟᱜ ᱥᱮ ᱫᱚᱠᱟᱱ ᱨᱮᱭᱟᱜ?
ᱫᱚᱠᱟᱱ ᱨᱮᱱᱟᱜ ᱜᱮ᱾
ᱟᱨ ᱟᱯᱮ ᱚᱱᱛᱮ ᱫᱚ ᱪᱮᱫ ᱞᱮᱠᱟ ᱵᱤᱨᱤᱭᱟᱱᱤ ᱨᱮᱭᱟᱜ ᱫᱟᱢ ᱫᱚ ᱱᱟᱸᱜ?
ᱟᱞᱮ ᱟᱞᱮ ᱱᱚᱛᱮ ᱫᱚ ᱦᱩᱭᱩᱜ ᱠᱟᱱᱟ ᱮᱠᱥᱚ ᱛᱤᱨᱤᱥ ᱴᱟᱠᱟ᱾
ᱮᱠᱥᱚ ᱛᱤᱨᱤᱥ ᱴᱟᱠᱟ ᱯᱷᱩᱞ ᱯᱮᱞᱮᱴ᱾
ᱦᱮᱸ᱾
ᱦᱩᱸ ᱟᱯᱮᱥᱮᱱ, ᱟᱞᱮ ᱥᱮᱱ ᱫᱚ ᱢᱤᱫᱥᱚ ᱫᱚᱥ ᱴᱟᱠᱟ ᱯᱮᱞᱮᱴ᱾
ᱚ
ᱟᱯᱮ ᱥᱮᱱ ᱠᱷᱚᱱ ᱫᱚ ᱱᱟᱜ ᱟᱞᱮ ᱥᱮᱱ ᱫᱚ ᱵᱤᱥ ᱴᱟᱠᱟ ᱦᱳᱭ ᱦᱳᱭ᱾
ᱟᱯᱮ ᱫᱚ ᱪᱮᱫ ᱯᱮ ᱩᱛᱩ ᱞᱮᱫᱟ ᱛᱮᱦᱮᱧ ᱫᱚ?
ᱟᱞᱮ ᱫᱚ ᱛᱮᱦᱮᱧ ᱫᱚ ᱡᱤᱞ ᱞᱮ ᱩᱛᱩ ᱞᱮᱜᱼᱟ᱾
ᱪᱮᱫ ᱡᱤᱞ ᱯᱮ ᱩᱛᱩ ᱞᱮᱫᱟ?
ᱟᱞᱮ ᱫᱚ ᱛᱮᱦᱮᱧ ᱫᱚ ᱥᱩᱠᱨᱤ ᱡᱤᱞ ᱦᱟᱜ ᱞᱮ ᱩᱛᱩ ᱞᱮᱫᱼᱟ᱾
ᱚᱻ ᱦᱮᱸ᱾
ᱟᱪᱪᱷᱟ ᱵᱤᱨᱤᱭᱟᱱᱤ ᱠᱚ ᱵᱮᱱᱟᱣ ᱫᱚ ᱦᱟᱸᱜ ᱵᱤᱱ ᱵᱟᱰᱟᱭ ᱜᱮᱭᱟ ᱥᱮ ᱵᱟᱝ ᱱᱟᱜ?
ᱦᱳᱭ ᱵᱟᱲᱟᱭ ᱜᱮᱭᱟᱞᱤᱧ ᱵᱟᱵᱤᱱ ᱵᱟᱲᱟᱭ ᱠᱷᱟᱱ ᱞᱟᱹᱭ ᱫᱟᱲᱮᱭᱟᱵᱤᱱᱟᱞᱤᱧ᱾
ᱟᱪᱪᱷᱟ ᱠᱟᱹᱴᱤᱡ ᱵᱮᱱ ᱞᱟᱹᱭ ᱞᱮᱠᱷᱟᱱ ᱡᱟᱜᱮ ᱟᱹᱞᱤᱧ ᱦᱚᱸ ᱴᱮᱥᱴ ᱠᱮᱭᱟ ᱱᱟᱸᱜ ᱞᱤᱧ ᱡᱚᱢ ᱠᱮᱭᱟ᱾
ᱚ ᱟᱪᱪᱷᱟ᱾ ᱵᱤᱨᱤᱭᱟᱱᱤ ᱫᱚ ᱱᱚᱝᱠᱟ ᱠᱚ ᱵᱮᱱᱟᱣᱟ ᱚᱱᱟ ᱫᱚ ᱡᱤᱞᱤᱧ ᱪᱟᱣᱞᱮ ᱦᱟᱛᱟᱣ ᱦᱩᱭᱩᱜᱼᱟ᱾ ᱦᱮᱸ ᱤᱱᱟᱹ ᱯᱚᱨᱮ ᱚᱱᱟ ᱫᱚ ᱦᱟᱯᱷ ᱯᱟᱨᱥᱮᱱ ᱥᱤᱫᱽᱫᱷᱚ ᱦᱩᱭᱩᱜᱼᱟ ᱤᱥᱤᱱ ᱦᱩᱭᱩᱜᱼᱟ᱾
ᱦᱩᱸ᱾
ᱤᱱᱟᱹ ᱯᱚᱨᱮ ᱚᱱᱟ ᱡᱤᱞ ᱩᱛᱩ
ᱦᱩᱸ᱾
ᱡᱤᱞ ᱟᱨ ᱚᱱᱟ ᱠᱚᱥᱟᱣ ᱦᱩᱭᱩᱜᱼᱟ,
ᱦᱩᱸ᱾
ᱚᱱᱟ ᱠᱚᱥᱟᱣ ᱟᱛᱮᱫ
ᱛᱤᱱᱟᱹᱜ ᱛᱤᱱᱟᱹᱜ ᱜᱷᱟᱹᱲᱜ ᱛᱤᱱᱟᱹ ᱜᱷᱟᱹᱲᱜ?
ᱠᱩᱥᱟᱣ ᱠᱩᱥᱟᱣ ᱤᱥᱤᱱ ᱧᱚᱜᱚᱜ-ᱟ ᱟᱫᱚ
ᱛᱟᱨ ᱯᱚᱨᱮ ᱱᱟᱦᱟᱸᱜ
ᱤᱥᱤᱱ ᱚᱱᱟ ᱫᱚ ᱤᱥᱤᱱ ᱠᱟᱜ ᱜᱮ ᱵᱮᱱ ᱡᱤᱞ ᱩᱛᱩ ᱛᱚ ᱚᱱᱮ ᱚᱱᱠᱟ ᱠᱚᱥᱟᱣ ᱠᱚᱥᱟᱣ ᱤᱥᱤᱱ ᱠᱮᱫ ᱜᱮᱵᱮᱱ,
ᱦᱩᱸ᱾
ᱟᱫᱚ ᱚᱱᱮ ᱚᱱᱠᱟ ᱛᱷᱟᱠ ᱛᱷᱟᱠᱮ ᱫᱚᱦᱚ ᱪᱟᱞᱟᱜᱼᱟ ᱚᱱᱟ ᱫᱚ ᱞᱟᱹᱴᱩ ᱴᱩᱠᱩᱡ ᱨᱮ, ᱚᱱᱟ ᱯᱟᱹᱦᱤᱞ ᱫᱚ ᱚᱱᱟ ᱜᱷᱤ ᱠᱚ
ᱦᱩᱸ᱾
ᱚᱱᱟ ᱠᱮᱣᱨᱟ ᱡᱚᱞ ᱠᱚ ᱪᱮᱫ ᱠᱚᱪᱚ ᱦᱟᱸᱜ ᱠᱚ ᱢᱮᱛᱟᱜ ᱠᱟᱱᱟ,
ᱦᱩᱸ᱾
ᱚᱱᱟ ᱦᱟᱸᱜ ᱚᱱᱟ ᱠᱮᱥᱚᱨ ᱡᱚᱞ ᱠᱚ ᱪᱮᱫ ᱠᱚᱪᱚ ᱦᱟᱸᱜ ᱚᱱᱟ ᱫᱟᱜ ᱠᱚ ᱚᱱᱟᱠᱚ ᱫᱩᱞ ᱦᱩᱭᱩᱜᱼᱟ, ᱟᱨ ᱚᱱᱟ ᱛᱚᱣᱟ ᱠᱚ
ᱟᱫᱚ ᱚᱱᱟ ᱠᱚᱫᱚ ᱱᱟᱸᱜ ᱧᱟᱢᱚᱜ-ᱟ ᱚᱠᱟᱨᱮ ᱨᱮᱱᱟᱜ ᱡᱮᱴᱟ ᱫᱟᱜ ᱠᱚᱫᱚ ᱱᱟᱜ ᱵᱤᱱ ᱞᱟᱹᱭ ᱠᱮᱜᱼᱟ?
ᱚᱱᱟ ᱫᱚ ᱤᱭᱟᱹ ᱨᱮᱜᱮ ᱧᱟᱢᱚᱜᱼᱟ ᱫᱚᱠᱟᱱ ᱨᱮᱜᱮ᱾
ᱚ᱾
ᱚᱱᱮ ᱡᱟᱦᱟᱸ ᱴᱷᱮᱱ ᱪᱟᱣᱞᱮ ᱠᱚᱵᱮᱱ ᱦᱟᱛᱟᱣᱟ ᱢᱩᱫᱤ ᱠᱷᱟᱱᱟ ᱫᱚᱠᱟᱱ ᱨᱮ, ᱦᱳᱭ ᱚᱸᱰᱮ ᱧᱟᱢᱚᱜᱼᱟ ᱦᱟᱸᱜ ᱠᱩᱞᱤ ᱠᱚ ᱢᱮᱛᱟ ᱠᱚ ᱠᱷᱟᱱᱮᱢ ᱵᱤᱨᱤᱭᱟᱱᱤ ᱢᱚᱥᱞᱟ ᱛᱟᱦᱚᱞᱮ ᱠᱚ ᱮᱢᱟᱢᱟ ᱦᱟᱸᱜ᱾ ᱟᱫᱚ ᱚᱱᱠᱟ ᱫᱤᱭᱮ ᱪᱟᱣᱞᱮᱢ ᱮᱢ ᱠᱮᱜ ᱜᱮ ᱤᱱᱟᱹ ᱯᱚᱨᱮ ᱚᱱᱟ ᱡᱤᱞ ᱠᱚᱥᱟᱣ ᱟᱨ ᱟᱹᱞᱩ ᱟᱨ ᱚᱱᱮ ᱯᱮᱭᱟᱡᱽ ᱟᱭᱢᱟ ᱠᱚ ᱵᱮᱨᱮᱥ ᱛᱟᱭ ᱚᱱᱟ ᱫᱚ ᱚᱱᱟ ᱵᱮᱨᱮᱥᱛᱟ ᱠᱟᱛᱮᱫ ᱚᱱᱟ ᱨᱮᱠᱚ ᱮᱢᱟᱜᱼᱟ᱾
ᱦᱩᱸ᱾
ᱤᱱᱟᱹ ᱯᱚᱨᱮ ᱟᱨᱦᱚᱸ ᱚᱱᱠᱟ ᱜᱮ ᱛᱷᱟᱠ ᱛᱷᱟᱠᱮᱢ ᱫᱚᱦᱚ ᱤᱫᱤ ᱠᱮᱫ ᱜᱮ ᱟᱫᱚ ᱢᱩᱪᱟᱹᱫ ᱨᱮ ᱫᱚ ᱚᱱᱟ ᱠᱚᱢ ᱫᱞᱟᱫ ᱜᱮ ᱤᱧ ᱡᱟᱦᱟᱸ ᱠᱩᱧ ᱞᱟᱹᱭ ᱠᱜᱼᱟ ᱟᱨᱮᱢ ᱠᱚᱱ ᱠᱮᱫ ᱜᱮ ᱟᱨ ᱚᱱᱟᱛᱮ ᱵᱚᱱᱫᱚ ᱠᱮᱫ ᱜᱮᱢ ᱤᱭᱟᱹ ᱚᱱᱟ ᱦᱚᱞᱚᱝ ᱛᱮ ᱟᱲᱮ ᱟᱲᱮ ᱛᱮᱢ ᱤᱭᱟᱹ ᱮᱥᱮᱫ ᱠᱮᱫ ᱜᱮ ᱤᱱᱟᱹ ᱯᱚᱨᱮ ᱪᱚᱸᱫᱟ ᱠᱮᱫ ᱜᱮᱢ, ᱟᱫᱚ ᱤᱥᱤᱱᱮᱱ ᱜᱮ ᱟᱫᱚᱢ ᱯᱷᱮᱰ ᱠᱮᱫ ᱜᱮ ᱟᱨ ᱞᱚᱞᱚ ᱞᱚᱞᱚᱢ ᱡᱚᱢ ᱠᱮᱫ ᱜᱮ ᱢᱚᱡᱽ ᱜᱮ᱾
ᱦᱩᱸ ᱟᱫᱚ ᱪᱮᱠᱟᱛᱮᱢ ᱧᱮᱞ ᱴᱷᱤᱠᱟ ᱡᱮ ᱚᱱᱟ ᱫᱚ ᱤᱥᱤᱱᱮᱱᱟ ᱦᱟᱸᱜ?
ᱟᱫᱚ ᱦᱟᱸᱜ ᱤᱭᱟᱹ ᱢᱤᱫᱴᱟᱝ ᱤᱭᱟᱹ ᱛᱟᱦᱮᱸᱱᱟ ᱟᱭᱰᱤᱭᱟ ᱚᱝᱠᱟ
ᱢᱟᱱᱮ ᱟᱭᱰᱤᱭᱟ ᱛᱮ ᱦᱟᱝ?
ᱦᱳᱭ ᱢᱟᱱᱮ ᱪᱮᱫ ᱞᱮᱠᱟᱢ ᱦᱟᱯ ᱯᱟᱨᱥᱮᱱ ᱮᱢ ᱥᱤᱫᱷᱟᱹᱣ ᱠᱟᱫᱟ ᱛᱟᱦᱚᱞᱮ ᱟᱨ ᱛᱤᱱᱟᱹᱜ ᱜᱷᱟᱹᱲᱤᱡ ᱛᱟᱦᱮᱸ ᱞᱮᱱ ᱠᱷᱟᱡ ᱤᱥᱤᱱ ᱱᱚᱸᱜᱼᱟ ᱚᱱᱟᱢᱟᱢ ᱵᱟᱲᱟᱭ ᱜᱮᱭᱟ ᱦᱟᱸᱜ ᱛᱚ?
ᱦᱩᱸ᱾
ᱦᱚᱸ ᱛᱚᱵᱮ ᱢᱟ ᱚᱱᱠᱟ᱾
ᱟᱨ ᱢᱟ ᱤᱥᱤᱱ ᱢᱟ ᱦᱟᱸᱜ ᱤᱥᱤᱱ ᱮᱱ, ᱟᱫᱚ ᱫᱟᱜ ᱫᱚ ᱱᱟᱜ ᱵᱟᱝ ᱡᱩᱫᱤ ᱵᱟᱝ ᱟᱸᱡᱮᱫ ᱞᱮᱱᱠᱷᱟᱱ᱾
ᱟᱫᱚ ᱫᱟᱜ ᱫᱚ ᱵᱟᱠᱚ ᱞᱟᱜᱟᱣ ᱫᱚ᱾
ᱯᱳ ᱞᱮᱠᱟ, ᱟᱹᱞᱤᱧ ᱢᱟ ᱱᱟᱦᱟᱜ ᱚᱱᱠᱟᱱ ᱦᱟᱸᱜ ᱚᱱᱟ ᱫᱮᱥᱤ ᱪᱟᱣᱞᱮ ᱫᱚ ᱦᱟᱸᱜ ᱞᱤᱧ ᱵᱮᱱᱟᱣ ᱞᱮᱫ-ᱟ, ᱥᱮ ᱮᱠᱫᱚᱢ ᱥᱳᱲᱮ ᱞᱮᱠᱟ ᱞᱮ ᱪᱟᱵᱟ ᱞᱮᱱ ᱛᱟᱹᱞᱤᱧ ᱫᱚ᱾
ᱟᱫᱚ ᱫᱟᱜ ᱫᱚ ᱵᱟᱠᱩ ᱞᱟᱜᱟᱣᱟ, ᱚᱱᱟ ᱫᱚᱠᱚ ᱚᱣᱟᱨᱟ, ᱪᱟᱣᱞᱮ ᱫᱚ᱾
ᱵᱟᱥᱮ ᱟᱹᱞᱤᱧ ᱟᱹᱞᱤᱧ ᱢᱟ ᱢᱤᱫ ᱫᱷᱟᱹᱶ ᱥᱳᱲᱮ ᱞᱮᱠᱟ ᱦᱟᱸᱜ ᱞᱤᱧ ᱫᱟᱜ ᱞᱮᱜ-ᱟ᱾
ᱚ ᱦᱚᱸ
ᱫᱟᱜ ᱵᱟᱲᱟ ᱠᱟᱛᱮᱫ ᱦᱟᱸᱜ ᱟᱹᱞᱤᱧ ᱫᱚᱞᱤᱧ ᱢᱮᱱᱫᱟ ᱦᱟᱱᱮ ᱤᱥᱤᱱ ᱟᱠᱟᱱᱟ, ᱢᱩᱪᱟᱹᱫ ᱨᱮᱞᱤᱧ ᱧᱮᱞ ᱮᱫ-ᱟ ᱮᱠᱫᱚᱢ ᱥᱚᱲᱮ ᱞᱮᱠᱟ ᱱᱟᱜ ᱞᱮᱴᱚ ᱟᱠᱟᱱ ᱛᱟᱞᱤᱧᱟᱹ᱾
ᱚ
ᱟᱫᱚ ᱞᱤᱧ ᱢᱮᱱᱫᱟ, ᱟᱹᱞᱤᱧ ᱫᱟᱨᱟᱭ ᱛᱮᱫᱚ ᱦᱟᱸᱜ ᱵᱟᱝ ᱦᱩᱭᱩᱜᱚᱜ-ᱟ᱾
ᱦᱮᱸ ᱦᱮᱸ
ᱟᱪᱪᱷᱟ, ᱟᱸᱡᱚᱢ ᱟᱠᱟᱫᱟ ᱞᱤᱧ ᱱᱟᱜ ᱠᱟᱹᱴᱤᱡ ᱱᱮᱛᱟᱨ ᱵᱚᱞᱮ ᱱᱚᱣᱟ ᱧᱤᱫᱟᱹ ᱯᱨᱳᱜᱨᱟᱢ ᱠᱚ ᱱᱟᱦᱟᱜ ᱠᱚ ᱵᱚᱱᱫᱚᱭᱮᱫ-ᱟ ᱥᱮ ᱪᱮ ᱱᱟᱦᱟᱜ᱾
ᱦᱮᱸ ᱦᱮᱸ ᱦᱮᱸ ᱮᱠᱫᱚᱢ, ᱞᱟᱹᱭ ᱵᱤᱱ᱾
ᱟᱯᱮ ᱥᱮᱱ ᱠᱚᱱ ᱦᱟᱸᱜ ᱟᱫᱚ ᱦᱩᱭ ᱵᱟᱲᱟᱜ ᱜᱮᱭᱟ ᱚᱱᱠᱟᱱ ᱯᱨᱳᱜᱨᱟᱢ ᱠᱚᱫᱚ?
ᱵᱟᱝ ᱟᱞᱮ ᱥᱮᱱ ᱫᱚ ᱵᱟᱝ ᱦᱩᱭᱩᱜ-ᱟ, ᱟᱫᱚ ᱚᱱᱟ ᱯᱟᱛᱟ ᱠᱚᱜᱮ ᱱᱟᱦᱟᱜ ᱦᱩᱭᱩᱜ ᱜᱮᱭᱟ ᱱᱟᱜ ᱟᱞᱮ ᱥᱮᱱ ᱦᱚᱸ᱾
ᱪᱮᱫ ᱯᱟᱛᱟ ᱦᱟᱸᱜ ᱠᱚ ᱢᱮᱛᱟᱜ-ᱟ ᱚᱱᱟ ᱫᱚ?
ᱚᱱᱟ ᱫᱚ ᱧᱩᱛᱩᱢ ᱫᱚ ᱵᱟᱹᱧ ᱵᱟᱲᱟᱭᱟ, ᱚᱱᱟ ᱮᱯᱨᱤᱞ ᱢᱟᱥ ᱦᱩᱭᱩᱜ-ᱟ ᱯᱟᱛᱟ ᱠᱚᱫᱚ᱾ ᱯᱟᱛᱟ ᱪᱟᱸᱫᱳ ᱨᱮ ᱯᱟᱛᱟ ᱪᱟᱸᱫᱳ᱾
ᱮᱯᱨᱤᱞ ᱢᱟᱥ, ᱟᱨ ᱟᱯᱮ ᱥᱮᱱ ᱫᱚ ᱟᱪᱪᱷᱟ ᱱᱚᱣᱟ ᱥᱚᱦᱟᱭ ᱨᱮᱫᱚ ᱪᱮᱫ ᱞᱮᱠᱟ ᱱᱟᱜ ᱠᱚ ᱨᱟᱹᱥᱠᱟᱹᱜ ᱜᱮᱭᱟ ᱥᱮ, ᱰᱤᱡᱮ ᱠᱚ ᱱᱟᱜ ᱠᱚ ᱟᱹᱜᱩ ᱵᱟᱲᱟᱭ ᱜᱮᱭᱟ ᱛᱩᱢᱫᱟᱜ, ᱴᱟᱢᱟᱠ ᱵᱟᱫ ᱠᱟᱛᱮᱫ᱾
ᱰᱤᱡᱮ ᱠᱚᱫᱚ ᱵᱟᱠᱚ ᱟᱹᱜᱩᱭᱟ ᱟᱞᱮ ᱟᱞᱮ ᱥᱚᱦᱨᱟᱭ ᱨᱮᱫᱚ, ᱚᱱᱟ ᱛᱩᱢᱫᱟᱜ, ᱴᱟᱢᱟᱠ ᱛᱮᱜᱮ ᱞᱮ ᱮᱱᱮᱡ ᱥᱮᱨᱮᱧ ᱜᱮᱭᱟ᱾
ᱟᱨ ᱥᱮᱨᱮᱧ ᱠᱚᱫᱚ ᱱᱟᱜ ᱛᱟᱦᱚᱞᱮ ᱵᱚᱱ ᱵᱟᱲᱟᱭ ᱜᱮᱭᱟ ᱥᱮ?
ᱦᱚᱸ, ᱵᱟᱲᱟᱭ ᱜᱮᱭᱟ ᱞᱤᱧ᱾
ᱛᱟᱦᱚᱞᱮ ᱠᱷᱟᱱ ᱢᱟ ᱟᱵᱮᱱ ᱢᱟ ᱟᱵᱮᱱ ᱯᱚᱠᱮᱴ ᱨᱮᱱᱟᱜ ᱵᱮᱱ ᱴᱷᱤᱠ ᱢᱟᱵᱮᱱ ᱴᱷᱤᱠ ᱜᱮ᱾
ᱦᱩᱸ, ᱤᱧ ᱡᱚᱛᱚ ᱜᱮᱞᱤᱧ ᱵᱟᱲᱟᱭ ᱜᱮᱭᱟ᱾
ᱮᱱᱮᱡᱚᱜ ᱦᱚᱸ?
ᱦᱮᱸ?
ᱮᱱᱮᱡᱚᱜ ᱦᱚᱸ?
ᱦᱮᱸ ᱮᱱᱮᱡ ᱦᱚᱸᱞᱤᱧ ᱵᱟᱲᱟᱭ ᱜᱮᱭᱟ, ᱥᱚᱦᱚᱨᱟᱭ ᱮᱱᱮᱡ ᱠᱚ᱾ ᱵᱟᱦᱟ ᱮᱱᱮᱡ ᱠᱚ, ᱵᱟᱯᱞᱟ ᱮᱱᱮᱡ ᱠᱚ ᱫᱚ, ᱡᱚᱛᱚ ᱮᱱᱮᱡ ᱜᱮᱞᱤᱧ ᱵᱟᱲᱟᱭᱟ ᱟᱹᱞᱤᱧ ᱫᱚ᱾
ᱛᱟᱦᱚᱞᱮ ᱠᱷᱟᱱ ᱢᱟ ᱟᱵᱮᱱ ᱢᱟ ᱮᱱᱮᱡ ᱥᱮᱫ ᱨᱮᱱ ᱢᱟ ᱟᱹᱰᱤ ᱢᱟᱥᱴᱟᱨ ᱞᱤᱧ ᱟᱸᱡᱚᱢ ᱮᱫ-ᱟ ᱛᱚ ᱟᱹᱵᱮᱱ ᱫᱚ᱾
ᱦᱩᱸ, ᱟᱹᱞᱤᱧ ᱫᱚ ᱮᱱᱮᱡ, ᱥᱮᱨᱮᱧ, ᱚᱞᱚᱜ, ᱯᱟᱲᱦᱟᱣ ᱡᱚᱛᱚ ᱛᱮᱜᱮ᱾
ᱚᱱᱟ ᱟᱫᱚ ᱴᱷᱤᱠ, ᱡᱚᱛᱚ ᱥᱮᱫ ᱜᱮ ᱡᱩᱫᱤ ᱵᱟᱵᱮᱱ ᱛᱟᱞ ᱞᱮᱠᱷᱟᱱ ᱫᱚ ᱚᱠᱟ ᱥᱮᱫ ᱵᱮᱱ ᱛᱟᱞᱟ ᱦᱮᱸᱥᱮ᱾
ᱦᱮᱸ ᱦᱮᱸ ᱮᱠᱫᱚᱢ᱾
ᱥᱩᱨ ᱦᱮᱱᱟᱜ ᱵᱚᱱᱟ
ᱦᱩᱸ,
ᱟᱨ ᱟᱸᱡᱚᱢ ᱠᱟᱛᱟᱞᱤᱧ ᱱᱟᱦᱟᱜ ᱪᱮᱫ ᱠᱚ ᱢᱮᱛᱟᱜ ᱠᱟᱱ ᱟᱯᱮ ᱚᱱᱛᱮ ᱫᱚ ᱱᱟᱦᱟᱜ ᱥᱚᱨᱦᱟᱭ ᱨᱮᱫᱚ ᱵᱟᱨᱯᱮ ᱫᱤᱱ ᱯᱮ ᱮᱱᱮᱡ ᱜᱮᱭᱟ ᱥᱮ ᱮᱦᱚᱵ ᱠᱷᱚᱱ ᱢᱩᱪᱟᱫ ᱦᱟᱹᱨᱤᱡ ᱦᱟᱜ
ᱵᱟᱝᱟ, ᱮᱦᱚᱵ ᱠᱷᱚᱱ ᱢᱩᱪᱟᱹᱫ ᱫᱷᱟᱹᱵᱤᱡ ᱫᱚ ᱵᱟᱝ᱾ ᱯᱟᱹᱦᱤᱞ ᱟᱨ ᱫᱚᱥᱟᱨ ᱫᱤᱱ ᱫᱚ ᱵᱟᱞᱮ ᱮᱱᱮᱡ ᱟ, ᱛᱮᱥᱟᱨ ᱫᱤᱱ ᱠᱷᱚᱱᱚᱡ ᱮᱱᱮᱡ ᱟᱞᱮ᱾
ᱯᱟᱹᱦᱤᱞ ᱟᱨ ᱫᱚᱥᱟᱨ ᱫᱤᱱ ᱫᱚ ᱵᱟᱜᱤ ᱠᱟᱛᱮ ᱢᱟᱱᱮ ᱠᱷᱩᱱᱴᱟᱹᱣ ᱫᱤᱱ ᱦᱟᱸᱝ?
ᱦᱳᱭ ᱦᱳᱭ
ᱠᱷᱩᱱᱴᱟᱹᱣ ᱫᱤᱱ ᱟᱨ ᱛᱟᱦᱚᱞᱮ ᱱᱟᱦᱟᱜ
ᱪᱮᱫ ᱮᱢ ᱞᱟᱹᱭᱮᱜ-ᱟ?
ᱢᱮᱱᱮᱜ ᱠᱟᱱ ᱫᱚᱞᱤᱧ ᱠᱷᱟᱹᱞᱤ ᱠᱷᱩᱱᱴᱟᱹᱣ ᱫᱤᱱ ᱟᱨ ᱚᱠᱟ ᱦᱤᱞᱳᱜ?
ᱡᱟᱞᱮ
ᱠᱷᱩᱱᱴᱟᱹᱣ ᱫᱤᱱ ᱟᱨ ᱡᱟᱞᱮ
ᱦᱩᱸ
ᱤᱱᱟᱹ ᱵᱟᱨ ᱫᱤᱱ ᱜᱮᱸᱥᱮ?
ᱦᱳᱭ
ᱤᱱᱟᱹ ᱵᱟᱨ ᱫᱤᱱ ᱨᱮᱜᱮ ᱨᱟᱥ
ᱪᱮᱫ ᱵᱤᱱ ᱞᱟᱹᱭᱮᱜ-ᱟ?
ᱡᱟᱹᱯᱤᱫ ᱥᱟᱱᱟᱭᱮᱫ ᱵᱤᱱᱟ ᱥᱮ?
ᱚᱱᱟ ᱫᱚ ᱞᱚᱢᱵᱟ ᱰᱮ ᱠᱷᱚᱱᱟᱜ ᱜᱤᱧ ᱢᱟᱨᱟᱣᱮᱜ-ᱟ
ᱚ
ᱢᱮᱱᱮᱫ ᱠᱷᱟᱱ ᱫᱚᱞᱤᱧ ᱤᱱᱟᱹ ᱤᱱᱟᱹ ᱵᱟᱨ ᱫᱤᱱ ᱜᱮ ᱱᱟᱦᱟᱜ ᱵᱤᱱ ᱮᱱᱮᱡᱚᱜ ᱜᱮᱭᱟ ᱥᱮ ᱟᱯᱮ ᱥᱮᱱ ᱫᱚ?
ᱦᱳᱭ ᱦᱳᱭ ᱵᱟᱨ ᱫᱤᱱ ᱜᱮᱞᱤᱧ ᱮᱱᱮᱡᱚᱜ ᱜᱮᱭᱟ᱾
ᱟᱨ ᱟᱯᱮ ᱥᱮᱱ ᱫᱚ ᱚᱱᱟ ᱥᱮᱸᱫᱽᱨᱟ ᱠᱚᱨᱮᱭᱟᱜ ᱪᱮᱫᱟᱜ ᱡᱟᱦᱟ ᱵᱚᱡᱷᱟ ᱛᱩᱧ ᱨᱮᱱᱟᱜ ᱠᱚ ᱢᱮᱛᱟᱜ ᱠᱟᱱᱟ ᱥᱮ
ᱦᱩᱸ ᱦᱩᱸ
ᱚᱱᱟ ᱫᱚ ᱱᱟᱜ ᱛᱤᱱᱟᱹᱜ ᱫᱤᱱ ᱱᱟᱜ?
ᱥᱟᱠᱨᱟᱛ ᱥᱟᱠᱨᱟᱛ ᱫᱚ ᱦᱩᱭᱩᱜ ᱜᱮᱭᱟ ᱦᱟᱸᱜ
ᱥᱮᱸᱫᱽᱨᱟ ᱠᱚ ᱪᱟᱞᱟᱜ ᱵᱟᱲᱟᱜ ᱜᱮᱭᱟ ᱥᱮ?
ᱦᱳᱭ ᱪᱟᱞᱟᱜ ᱜᱮᱭᱟ ᱠᱚ ᱟᱫᱚ ᱦᱟᱸᱜ ᱩᱱᱟᱹᱜ ᱫᱚ ᱵᱟᱹᱧ ᱵᱟᱲᱟᱭᱟ ᱚᱱᱟ ᱠᱚᱨᱮᱱᱟᱜ ᱫᱚ ᱟᱢᱜᱮᱢ ᱵᱟᱲᱟᱭ ᱠᱷᱟᱱ ᱞᱟᱹᱭ ᱢᱮ?
ᱟᱞᱮ ᱥᱮᱱ ᱢᱟ ᱥᱟᱠᱨᱟᱛ ᱠᱚ ᱢᱟᱛᱮ ᱵᱟᱝ ᱦᱩᱭ ᱵᱟᱲᱟᱜ᱾
ᱚ ᱛᱚᱵᱮ ᱟᱯᱮ ᱥᱮᱱ ᱫᱚ ᱪᱮᱫ ᱠᱚ ᱦᱩᱭᱩᱜ ᱜᱮᱭᱟ ᱪᱮᱫ ᱯᱚᱨᱚᱵᱽ ᱠᱚ ᱦᱩᱭᱩᱜ ᱜᱮᱭᱟ?
ᱟᱞᱮ ᱥᱮᱱ ᱫᱚ ᱫᱮᱵᱤ ᱢᱮᱞᱟ ᱠᱟᱞᱤ ᱢᱮᱞᱟ
ᱚ ᱦᱚᱸ ᱚ ᱦᱚᱸ ᱛᱟ ᱟᱯᱮ ᱫᱚ ᱟᱵᱚ ᱥᱟᱱᱛᱟᱲ ᱥᱚᱢᱟᱡᱽ ᱨᱮᱭᱟᱜ ᱫᱚ ᱵᱟᱯᱮ ᱢᱟᱱᱟᱣ ᱵᱟᱛᱟᱭᱟ ᱥᱚᱨᱦᱟᱭ ᱠᱚᱫᱚ?
ᱵᱟᱝᱟ ᱢᱮᱞᱟ ᱵᱮᱱ ᱞᱟᱹᱭᱮᱜ-ᱟ ᱥᱮ
ᱢᱮᱞᱟ ᱫᱚ ᱵᱟᱝ ᱯᱚᱨᱚᱵᱽ ᱤᱧ ᱞᱟᱹᱭᱮᱜ-ᱟ᱾ ᱪᱮᱫ ᱯᱚᱨᱚᱵᱽ ᱠᱚ ᱦᱳᱭᱳᱜ-ᱟ?
ᱚ ᱠᱟᱹᱴᱤᱡ ᱱᱟᱦᱟᱜ ᱟᱹᱞᱤᱧ ᱦᱚᱸ ᱞᱤᱧ ᱟᱸᱡᱚᱢ ᱨᱮᱞᱤᱧ ᱢᱤᱥᱴᱮᱠ ᱠᱟᱫᱟ ᱱᱟᱦᱟᱜ
ᱚ ᱦᱩᱭ ᱠᱚᱣᱟ ᱥᱚᱦᱚᱨᱟᱭ ᱦᱩᱭ ᱠᱚᱣᱟ ᱵᱟᱦᱟ ᱦᱩᱭᱩᱜ-ᱟ
ᱚ ᱟᱨ ᱞᱚᱵᱟᱱ ᱫᱚ ᱪᱮᱫ ᱯᱮ ᱪᱤᱠᱟᱹᱭ ᱜᱮᱭᱟ?
ᱚ ᱞᱚᱵᱟᱱ ᱨᱮᱫᱚ ᱱᱟᱶᱟ ᱦᱩᱲᱩ ᱦᱟᱜ ᱞᱮ ᱨᱟᱠᱟᱵ ᱨᱟᱠᱟᱵ ᱜᱮᱭᱟ
ᱦᱮᱸ
ᱟᱫᱚ ᱚᱱᱟᱜᱮ ᱢᱟᱱᱮ ᱯᱩᱡᱟᱹ ᱵᱟᱲᱟ ᱠᱟᱛᱮᱱ ᱟᱞᱮ ᱥᱮᱱ ᱫᱚ ᱱᱟᱦᱟᱜ ᱠᱚ ᱠᱷᱤᱪᱲᱤ ᱜᱮᱭᱟ
ᱚ ᱠᱷᱤᱪᱲᱤᱭᱟ ᱯᱮ
ᱦᱮᱸ ᱠᱷᱤᱪᱲᱤ ᱵᱟᱲᱟ ᱠᱟᱛᱮᱱ ᱟᱹᱛᱩ ᱨᱮᱱ ᱡᱟᱦᱟᱸ ᱛᱤᱱᱟᱹᱜ ᱜᱮ ᱦᱚᱲ ᱢᱮᱱᱟᱜ ᱟᱠᱟᱫ ᱞᱮᱭᱟ᱾
ᱦᱮᱸ ᱦᱮᱸ᱾
ᱟᱫᱚ ᱡᱚᱛᱚ ᱦᱚᱲ ᱜᱮ ᱦᱮᱸᱱᱟᱜ ᱞᱮ ᱟᱹᱨᱠᱤ ᱦᱟᱹᱴᱤᱧ ᱦᱟᱹᱴᱤᱧ ᱱᱟᱜ ᱞᱮ ᱡᱚᱢᱟ᱾
ᱩᱢ᱾
ᱟᱨ ᱟᱯᱮ ᱥᱮᱱ ᱟᱨ ᱟᱯᱮ ᱥᱮᱱᱟᱜ ᱫᱚ ᱵᱟᱸᱫ ᱫᱚ᱾
ᱟᱞᱮ ᱥᱮᱱ ᱫᱚ ᱰᱩᱸᱵᱩᱠ ᱠᱚ ᱠᱚ ᱞᱚᱵᱟᱱ ᱨᱮᱫ
ᱰᱚᱢᱵᱚᱠ᱾
ᱦᱳᱭ,
ᱟᱨ ᱱᱚᱣᱟ ᱟᱹᱛᱩ ᱠᱚᱨᱮ ᱡᱚᱛᱚ ᱦᱚᱲ ᱢᱤᱞᱮ ᱛᱮᱫᱚ ᱵᱟᱠᱚ ᱯᱩᱡᱟᱹ ᱵᱟᱲᱟᱭ ᱜᱮᱭᱟ ᱥᱮ᱾
ᱵᱟᱝ ᱟ᱾
ᱚ᱾
ᱛᱟᱦᱚᱸᱞᱮ ᱠᱷᱟᱱ ᱢᱟ, ᱟᱯᱮ ᱥᱮᱱ ᱢᱟ ᱛᱟᱦᱚᱸᱞᱮ ᱟᱹᱰᱤ ᱡᱩᱫᱟᱹ ᱜᱮ,
ᱡᱩᱫᱟᱹ ᱫᱚ ᱵᱟᱝ ᱡᱩᱫᱟᱹᱣᱟ,
ᱚᱱᱮ ᱵᱤᱱ ᱞᱟᱹᱭᱮᱫ ᱠᱟᱱ ᱫᱚ ᱟᱯᱮ ᱥᱮᱱ ᱫᱚ ᱤᱭᱟᱹ ᱵᱚᱞᱮ ᱵᱟᱝ ᱦᱩᱭᱩᱜᱚᱜ ᱜᱮᱭᱟ
ᱪᱮᱫ ᱵᱟᱝ ᱦᱩᱭᱩᱜ-ᱟ᱾ ᱪᱮᱫ ᱵᱮᱱ ᱞᱟᱹᱭᱮᱫ-ᱟ?
ᱚᱱᱮ ᱡᱚᱛᱚ ᱦᱚᱲ ᱢᱤᱞᱮᱛᱮ ᱯᱩᱡᱟᱹ ᱟᱹᱨᱠᱤ᱾
ᱵᱚᱸᱜᱟ ᱵᱚᱸᱜᱟᱻ ᱵᱚᱸᱜᱟᱭ ᱜᱮᱭᱟ ᱠᱚ ᱚᱱᱟ ᱪᱚᱰᱚᱨ ᱠᱚ,
ᱟᱯᱮ ᱥᱮᱱ ᱫᱚ ᱵᱚᱸᱜᱟ ᱠᱚ ᱢᱮᱛᱟᱜ ᱜᱮᱭᱟ᱾
ᱦᱳᱭ ᱚᱱᱟ ᱥᱟᱱᱛᱟᱲ, ᱡᱚᱛᱚ ᱦᱚᱲ ᱫᱚ ᱟᱯᱮ ᱥᱮᱫ ᱫᱚ ᱵᱟᱝ, ᱡᱚᱛᱚ ᱦᱚᱲᱜᱮ ᱱᱚᱣᱟ ᱥᱟᱱᱛᱟᱲ ᱥᱚᱢᱟᱡᱽ ᱟᱜ ᱫᱚ ᱵᱚᱸᱜᱟ ᱠᱚ ᱞᱟᱹᱭᱟ ᱟᱨ ᱡᱟᱦᱟᱸ ᱫᱤᱠᱩ ᱠᱚ᱾ ᱩᱱᱠᱩ ᱮᱴᱟᱜ ᱡᱟᱹᱛᱤ ᱠᱚ ᱩᱱᱠᱩ ᱫᱚ ᱯᱩᱡᱟᱹ ᱠᱚ ᱞᱟᱹᱭᱟ᱾
ᱟᱞᱮᱥᱮᱱ ᱢᱟ ᱚᱱᱟ ᱵᱚᱸᱜᱟ ᱠᱚ ᱱᱟᱜ ᱫᱚ ᱤᱱᱟᱹᱜ ᱟᱴ ᱫᱚ ᱱᱟᱜ ᱵᱟᱠᱚ ᱢᱮᱱᱟ᱾ ᱠᱷᱟᱹᱞᱤ ᱚᱱᱟ ᱯᱩᱡᱟᱹ᱾
ᱟᱫᱚ ᱚᱱᱟ ᱢᱟ ᱵᱟᱲᱟᱭ ᱜᱤᱭᱟᱹᱧ ᱵᱟᱠᱚ ᱢᱮᱱᱟ ᱢᱮᱱᱠᱷᱟᱱ, ᱱᱟᱜ ᱟᱵᱚᱣᱟᱜ ᱫᱚ ᱱᱚᱣᱟ ᱜᱮ ᱛᱟᱵᱚᱱ᱾ ᱵᱚᱸᱜᱟ ᱠᱚ ᱞᱟᱹᱭᱟ, ᱟᱫᱚ ᱟᱯᱮᱥᱮᱱ ᱵᱟᱠᱚ ᱞᱟᱹᱭᱟ ᱚᱱᱟ ᱫᱚ ᱟᱞᱟᱫᱟ ᱵᱮᱯᱟᱨ᱾ ᱢᱮᱱᱠᱷᱟᱱ ᱱᱚᱣᱟ ᱠᱟᱱ ᱛᱟᱵᱚᱱᱟ ᱟᱵᱚᱣᱟᱜ ᱟᱥᱚᱞᱟᱜ ᱫᱚ᱾ ᱟᱫᱚ ᱚᱱᱠᱟ ᱯᱩᱡᱟᱹ ᱯᱩᱡᱟᱹ ᱵᱚᱱ ᱞᱟᱹᱭᱟ ᱢᱮᱱᱠᱷᱟᱱ ᱯᱩᱡᱟᱹ ᱫᱚ ᱦᱟᱜ ᱟᱵᱚᱣᱟᱜ, ᱫᱚ ᱵᱟᱝ ᱠᱟᱱᱟ ᱚᱱᱟ ᱫᱚ᱾ ᱯᱩᱡᱟᱹ ᱫᱚ ᱫᱤᱠᱩ ᱠᱚ ᱞᱟᱹᱭᱟ᱾
ᱦᱩᱸ᱾
ᱦᱳᱭ, ᱟᱨ ᱵᱚᱸᱜᱟ ᱫᱚ ᱟᱵᱚ ᱥᱟᱱᱛᱟᱲ ᱟᱵᱚ ᱫᱚᱵᱚᱱ ᱵᱚᱸᱜᱟᱭᱟ᱾
ᱟᱵᱚ ᱫᱚᱵᱚᱱ ᱵᱚᱸᱜᱟᱭᱟ ᱟᱵᱮᱱ ᱡᱚᱠᱷᱚᱱ ᱱᱚᱝᱠᱟᱱ ᱠᱟᱛᱷᱟ ᱵᱮᱱ,